ᱦᱮ ᱵᱚᱭᱦᱟ ᱦᱳᱭ ᱡᱚᱦᱟᱨ ᱜᱮ ᱥᱟᱹᱜᱩᱱ ᱥᱮᱛᱟᱜ ᱦᱳᱭ ᱦᱳᱭ ᱥᱟᱹᱜᱩᱱ ᱥᱮᱛᱟᱜ ᱮ ᱵᱚᱭᱦᱟ ᱛᱟᱦᱚᱞᱮ ᱱᱟᱯᱟᱭ ᱜᱮᱭᱟᱢ ᱛᱚ
ᱦᱳᱭ ᱱᱟᱯᱟᱭ ᱜᱮ ᱱᱤᱛ ᱞᱮᱠᱟ ᱛᱮᱫᱚ ᱱᱟᱯᱟᱭ ᱜᱮ
ᱦᱳᱭ ᱦᱳᱭ ᱚᱱᱟ ᱠᱷᱟᱱ ᱜᱮ ᱦᱳᱭ ᱤᱧᱦᱚᱸ ᱱᱤᱛ ᱫᱚ ᱦᱟᱸᱜ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱠᱟᱫᱤᱧᱟ ᱫᱚᱢᱮ ᱮᱠᱴᱟ ᱱᱟᱯᱟᱭ ᱦᱚᱸ ᱵᱟᱝ ᱠᱟᱹᱴᱤᱡ ᱮ ᱨᱳᱜᱽ ᱟᱡᱟᱨ ᱠᱚ ᱡᱚᱯᱲᱟᱣ ᱠᱟᱫᱤᱧᱟ ᱦᱮᱸ
ᱢᱟᱹᱱᱢᱤ ᱡᱤᱭᱚᱱ ᱨᱮ ᱢᱟ ᱚᱱᱟᱜᱮ ᱛᱟᱦᱮᱱ ᱛᱟᱵᱚᱱ ᱜᱮᱭᱟ
ᱦᱳᱭ ᱦᱳᱭ ᱠᱟᱹᱴᱤᱡ ᱞᱚᱦᱚᱫ ᱵᱟᱲᱟ ᱦᱩᱭᱱᱟ ᱦᱚᱞᱟ ᱢᱟᱫᱷᱮᱨ ᱫᱟᱜ ᱡᱟᱹᱲᱤ ᱠᱮᱫᱟᱭ ᱦᱮᱸ ᱛᱟᱦᱚᱞᱮ ᱠᱷᱟᱱ ᱫᱚ ᱵᱟᱹᱭᱦᱟᱹᱲ ᱥᱮᱱ ᱥᱮᱱ ᱦᱩᱭ ᱞᱮᱱᱟ ᱠᱷᱮᱛ ᱠᱚ ᱠᱟᱹᱴᱤᱡ ᱵᱟᱜᱟᱣ ᱦᱩᱭᱩᱜ ᱠᱟᱱ ᱛᱟᱦᱮᱸᱫ ᱦᱮᱸ ᱟᱫᱚ ᱚᱱᱟ ᱞᱚᱦᱚᱫ ᱠᱷᱟᱹᱛᱤᱨ ᱜᱮ ᱦᱟᱸᱜ ᱠᱟᱹᱴᱤᱡ ᱨᱩᱣᱟᱹ ᱠᱚ ᱡᱚᱴᱟᱣ ᱠᱟᱱᱟ ᱨᱩᱣᱟᱹ ᱢᱟᱸᱫᱟ ᱠᱷᱚᱡ ᱟᱫᱚ ᱨᱟᱱ ᱫᱚ ᱦᱟᱸᱜ ᱡᱚᱢ ᱪᱟᱞᱟᱜ ᱠᱟᱱᱟ ᱮᱠᱷᱚᱱ ᱫᱚ ᱦᱟᱸᱜ ᱠᱟᱹᱴᱤᱡ ᱫᱚ ᱦᱟᱸᱜ ᱛᱳ ᱪᱮᱴᱷᱟᱣ ᱠᱟᱹᱱᱤᱧ ᱦᱮᱸ ᱜᱚᱴᱟ ᱫᱚ ᱦᱟᱸᱜ ᱵᱟᱹᱧ ᱵᱮᱥ ᱠᱟᱱᱟ ᱮᱠᱷᱚᱱ
ᱦᱮᱸ ᱛᱟᱦᱞᱮ ᱡᱚᱢ ᱠᱚᱫᱚ ᱦᱩᱭ ᱱᱟᱥᱮ
ᱦᱳᱭ ᱡᱚᱢ ᱫᱚᱦᱟᱸᱜ ᱠᱷᱟᱹᱡᱟᱹᱲᱤ ᱡᱚᱢ ᱦᱩᱭ ᱠᱟᱱᱟ ᱥᱮᱛᱟᱜ ᱨᱮ ᱦᱮᱸ ᱟᱫᱚ ᱦᱟᱸᱜ ᱫᱟᱠᱟ ᱡᱚᱢ ᱦᱩᱭᱩᱜᱼᱟ ᱫᱷᱤᱱᱟᱹᱱ ᱥᱮᱱ
ᱛᱟᱦᱞᱮ ᱟᱢ ᱫᱚᱢ ᱡᱚᱢ ᱠᱮᱫᱟ ᱥᱮ ᱵᱟᱝ ᱵᱚᱭᱦᱟ
ᱦᱮᱸ ᱡᱚᱢ ᱫᱚ ᱦᱩᱭ ᱠᱟᱱᱟ ᱩ ᱫᱟᱠᱟ ᱫᱚ ᱵᱟᱝ ᱵᱟᱝ ᱡᱚᱢ ᱠᱟᱱᱟ ᱤᱧ ᱢᱩᱲᱤ ᱜᱤᱧ ᱡᱚᱢ ᱠᱟᱜ-ᱟ
ᱟᱪᱪᱷᱟ ᱟᱪᱪᱷᱟ ᱦᱳᱭ ᱱᱟᱯᱟᱭ ᱜᱮ ᱟᱨ ᱛᱟᱦᱞᱮ ᱵᱚᱭᱦᱟ ᱟᱢᱫᱚ ᱱᱤᱛᱚᱜ ᱪᱮᱫ ᱠᱚᱢ ᱪᱤᱠᱟᱹ ᱵᱟᱲᱟᱭ ᱫᱟ
ᱱᱤᱛᱚᱜ ᱫᱚ ᱚᱱᱠᱟ ᱫᱚ ᱵᱟᱝ ᱚᱲᱟᱜ ᱠᱚᱨᱮᱱᱟᱜ ᱪᱟᱥ ᱠᱟᱹᱢᱤ ᱥᱟᱶᱛᱮ ᱚᱞᱚᱜ ᱯᱟᱲᱦᱟᱜ ᱠᱚ
ᱦᱳᱭ ᱦᱳᱭ ᱚᱱᱟ ᱛᱚ ᱠᱚᱨᱟᱣ ᱜᱮ ᱦᱩᱭᱩᱜᱼᱟ ᱦᱮᱸ ᱞᱟᱹᱠᱛᱤ ᱠᱟᱱ ᱜᱮᱭᱟ ᱚᱞᱚᱜ ᱯᱟᱲᱦᱟᱣ ᱥᱟᱶᱛᱮ ᱪᱟᱥ ᱠᱟᱹᱢᱤ ᱦᱚᱸ ᱚᱲᱟᱜ ᱨᱮᱱᱟᱜ ᱦᱚᱸᱛᱚ ᱧᱮᱞ ᱞᱟᱜᱟᱜᱼᱟ ᱥᱮ ᱚᱲᱟᱜ ᱨᱮᱱᱟᱜ ᱦᱳᱭ ᱵᱚᱠᱚᱧ ᱤᱧ ᱱᱤᱛᱚᱜ ᱫᱚ ᱚᱲᱟᱜ ᱨᱮᱜᱮ ᱢᱮᱱᱟᱜ ᱟᱠᱟᱫᱤᱧᱟᱹ ᱦᱮᱸ ᱱᱤᱛᱚᱜ ᱫᱚ ᱱᱚᱜᱼᱚᱭ ᱦᱟᱸᱜ ᱥᱮᱨᱢᱟ ᱡᱟᱹᱲᱤ ᱠᱚᱭ ᱟᱬᱜᱚ ᱠᱟᱫᱟᱭ ᱦᱟᱸᱜ ᱟᱨ ᱱᱚᱛᱮ ᱫᱚ ᱦᱟᱸᱜ ᱦᱮᱸ ᱛᱟᱦᱞᱮ ᱚᱱᱟᱜᱮ ᱦᱟᱸᱜ ᱠᱟᱹᱴᱤᱡ ᱪᱟᱥ ᱠᱟᱹᱢᱤ ᱫᱚ ᱦᱟᱜ ᱟᱬᱜᱚᱱ ᱦᱩᱭᱩᱜ ᱞᱟᱹᱜᱤᱫ ᱦᱮᱸ ᱟᱫᱚ ᱚᱱᱠᱟ ᱞᱮᱠᱟ ᱫᱚ ᱵᱟᱹᱧ ᱪᱤᱠᱟᱹᱭᱮᱫᱟ ᱱᱤᱛᱚᱜ ᱫᱚ ᱚᱲᱟᱜ ᱦᱚᱲ ᱛᱚ ᱠᱟᱹᱴᱤᱡ ᱜᱚᱲᱚ ᱟᱠᱚ ᱫᱚᱨᱠᱟᱨ ᱛᱚ ᱛᱤᱱᱟᱹᱜ ᱦᱮᱸ ᱵᱚᱭᱮᱥ ᱦᱚᱸᱠᱚ ᱵᱚᱭᱮᱥ ᱮᱱᱟ ᱟᱨ ᱛᱤᱱᱟᱹᱜ ᱜᱮ ᱟᱠᱚ ᱛᱮᱠᱚ ᱠᱚᱨᱟᱣᱟ ᱦᱮᱸ ᱦᱮᱸ ᱛᱟᱦᱞᱮ ᱩᱱᱠᱩ ᱜᱮ ᱦᱟᱸᱜ ᱠᱟᱹᱴᱤᱡ ᱜᱚᱲᱚ ᱵᱟᱲᱟᱠᱚ ᱦᱩᱭᱩᱜᱼᱟ ᱱᱤᱭᱟᱹ ᱵᱟᱨ ᱫᱚ
ᱦᱳᱭ ᱛᱟᱦᱞᱮ ᱫᱟᱫᱟ ᱟᱯᱮ ᱥᱮᱫ ᱫᱚ ᱚᱝᱠᱟ ᱯᱚᱨᱚᱵᱽ ᱠᱚᱫᱚ ᱪᱮᱫ ᱠᱚ ᱦᱩᱭᱩᱜᱼᱟ
ᱟ ᱯᱚᱨᱚᱵᱽ ᱠᱚᱫᱚ ᱦᱟᱸᱜ ᱱᱚᱛᱮ ᱫᱚ ᱦᱟᱸᱜ ᱦᱩᱭᱩᱜ ᱜᱮᱭᱟ ᱱᱚᱣᱟ ᱡᱷᱟᱹᱱᱴᱤ ᱯᱟᱛᱟᱢ ᱟᱸᱡᱚᱢ
ᱦᱳᱭ ᱦᱳᱭ ᱦᱳᱭ
ᱦᱳᱭ ᱚᱱᱟ ᱦᱩᱭᱩᱜᱼᱟ ᱛᱟᱨᱯᱚᱨᱮ ᱱᱚᱛᱮ ᱪᱟᱠᱚᱞᱛᱟᱹᱲᱤ ᱪᱷᱟᱛᱟᱢ ᱟᱸᱡᱚᱢ ᱠᱟᱫᱟ ᱦᱮᱸ ᱚᱱᱟ ᱠᱚ ᱦᱩᱭᱩᱜᱼᱟ ᱦᱳᱭ ᱚᱱᱟ ᱠᱚᱜᱮ ᱦᱩᱭᱩᱜᱼᱟ ᱚᱱᱟ ᱠᱤᱱ ᱜᱮ ᱧᱩᱛᱩᱢᱟᱱ ᱯᱟᱛᱟ ᱫᱚ ᱟᱞᱮ ᱱᱚᱛᱮ ᱫᱚ
ᱟᱪᱪᱷᱟ
ᱦᱮᱸ ᱟᱫᱚ ᱵᱚᱭᱦᱟ ᱟᱯᱮᱥᱮᱱ ᱫᱚ ᱚᱱᱠᱟᱱ ᱪᱮᱫ ᱯᱚᱨᱚᱵᱽ ᱠᱚ ᱦᱩᱭᱩᱜ ᱜᱮᱭᱟ
ᱟᱞᱮᱥᱮᱱ ᱫᱚ ᱚᱱᱠᱟ ᱯᱚᱨᱚᱵᱽ ᱠᱚᱫᱚ ᱵᱟᱝ ᱦᱩᱭᱩᱜᱼᱟ ᱟᱵᱚᱣᱟᱜ ᱵᱟᱦᱟ ᱥᱚᱦᱦᱟᱭ ᱢᱮᱱᱟᱜᱼᱟ ᱚᱱᱟ ᱜᱮ ᱚᱱᱠᱟ ᱫᱚ ᱟᱨ ᱵᱟᱠᱷᱟᱱ ᱫᱚ ᱚᱱᱠᱟ ᱫᱚ ᱟᱞᱮ ᱾
ᱦᱳᱭ ᱦᱳᱭ ᱦᱟᱸ ᱟᱫᱚ ᱵᱟᱦᱟ ᱥᱚᱨᱦᱟᱭ ᱫᱚ ᱡᱚᱛᱚ ᱦᱚᱲᱟᱜ ᱜᱮ ᱢᱮᱱᱟᱜᱼᱟ ᱟᱵᱚ ᱦᱚᱯᱚᱱᱟᱜ ᱫᱚ ᱚᱱᱟ ᱫᱚ ᱦᱟᱸᱜ ᱡᱚᱛᱚ ᱦᱚᱲᱟᱜ ᱜᱮ ᱢᱮᱱᱟᱜᱼᱟ ᱾
ᱚᱱᱟ ᱵᱮᱜᱚᱨ ᱚᱱᱠᱟ ᱫᱚ ᱵᱟᱝᱟ ᱠᱚ ᱚᱰᱚᱠᱚ ᱫᱚᱦᱟᱜ ᱜᱟᱱᱚᱜ-ᱟ ᱾
ᱚ ᱟᱨ ᱛᱟᱦᱟᱞᱮ ᱵᱚᱭᱦᱟ ᱱᱚᱝᱠᱟ ᱟᱢ ᱟᱯᱮ ᱟᱹᱛᱩ ᱫᱤᱥᱚᱢ ᱫᱚ ᱚᱠᱟ ᱥᱟᱫ ᱨᱮ ᱠᱟᱱᱟ ᱾
ᱟᱞᱮᱭᱟᱜ ᱫᱚ ᱱᱚᱜᱼᱚᱭ ᱱᱚᱛᱮ ᱜᱮ ᱾ ᱵᱟᱸᱠᱩᱲᱟ ᱾
ᱟᱪᱪᱷᱟ ᱟᱪᱪᱷᱟ ᱟᱫᱚ ᱥᱚᱨᱦᱟᱭ ᱥᱚᱨᱦᱟᱭ ᱾ ᱛᱚ ᱟᱯᱮᱫᱚ ᱚᱠᱟ ᱡᱚᱠᱷᱚᱱ ᱯᱮ ᱥᱚᱨᱦᱟᱭᱚᱜᱼᱟ ᱥᱚᱨᱦᱟᱭ ᱪᱟᱸᱫᱳ ᱨᱮ ᱥᱮ ᱦᱟᱱᱟ ᱾
ᱵᱟᱝ ᱵᱟᱝ ᱵᱟᱝ ᱯᱩᱥ ᱵᱚᱸᱜᱟ ᱨᱮ ᱾
ᱟᱪᱪᱷᱟ ᱟᱪᱪᱷᱟ ᱯᱩᱥ ᱵᱚᱸᱜᱟ ᱚᱱᱟ ᱜᱮ᱾ ᱟᱞᱮ ᱫᱚ ᱱᱚᱛᱮ ᱥᱚᱨᱦᱟᱭ ᱵᱚᱸᱜᱟ ᱜᱮᱞᱮ ᱥᱚᱨᱦᱟᱭᱚᱜᱼᱟ ᱾
ᱟᱪᱪᱷᱟ ᱟᱪᱪᱷᱟ ᱾
ᱟᱫᱚ ᱚᱱᱟ ᱾ ᱦᱳᱭ ᱢᱟ ᱞᱟᱹᱭ ᱢᱮ ᱾
ᱟ ᱥᱚᱦᱨᱟᱭᱟ ᱵᱚᱸᱜᱟ ᱨᱮᱫᱚ ᱚᱱᱠᱟ ᱫᱤᱱ ᱫᱚ ᱚᱱᱠᱟᱱ ᱯᱩᱨᱟᱹ ᱤᱭᱟᱹ ᱫᱚ ᱫᱤᱱ ᱫᱚ ᱵᱟᱝ ᱜᱤᱱᱞᱮᱱᱟ ᱚᱱᱠᱟ ᱫᱚ ᱯᱨᱚᱛᱤ ᱵᱚᱪᱷᱚᱨ ᱢᱟᱱᱮ ᱫᱤᱱ ᱧᱮᱞ ᱠᱟᱛᱮ ᱵᱚᱫᱚᱞᱚᱜᱼᱟ ᱦᱮ ᱵᱟᱝ ᱾
ᱦᱳᱭ ᱦᱳᱭ ᱟᱞᱮ ᱫᱚ ᱦᱳᱭ ᱦᱳᱭ ᱟᱞᱮ ᱫᱚ ᱚᱱᱠᱟ ᱥᱚᱨᱦᱟᱭ ᱵᱚᱸᱜᱟ ᱡᱚᱠᱷᱚᱱ ᱜᱮ ᱵᱚᱞᱚᱭᱮᱱᱟ ᱦᱮᱸ ᱵᱚᱞᱚ ᱠᱟᱛᱮ ᱡᱟᱸᱦᱟ ᱚᱱᱟ ᱟᱢᱟᱵᱥᱭᱟ ᱵᱚᱱ ᱢᱮᱛᱟᱜ ᱠᱟᱱ ᱦᱮᱸ ᱚᱱᱟ ᱚᱱᱟ ᱞᱟᱜᱟᱣ ᱠᱷᱚᱱᱜᱮ ᱚᱱᱟ ᱛᱟᱭᱚᱢ ᱠᱷᱚᱱᱜᱮ ᱟᱫᱚ ᱥᱚᱨᱦᱟᱭ ᱞᱮ ᱮᱛᱚᱦᱚᱵᱟ ᱾
ᱟᱪᱪᱷᱟ ᱾
ᱟᱞᱮ ᱱᱚᱛᱮ ᱫᱚ ᱦᱟᱸᱜ ᱵᱮᱥᱤᱨ ᱵᱷᱟᱜᱽ ᱜᱮ ᱚᱱᱟ ᱤᱭᱟᱹ ᱥᱟᱶ ᱛᱮᱜᱮ ᱚᱱᱟ ᱥᱚᱨᱚᱦᱟᱭ ᱵᱚᱸᱜᱟ ᱨᱮᱱᱟᱜ ᱾ ᱯᱩᱱᱟᱹᱭ ᱟᱸᱵᱟᱵᱥᱭᱟ ᱦᱮᱸ ᱚᱱᱟ ᱠᱷᱚᱱ ᱜᱮ ᱦᱟᱸᱜ ᱾ ᱦᱟᱸ ᱮᱛᱚᱦᱚᱵ ᱟᱞᱮ ᱱᱚᱛᱮ ᱫᱚ ᱥᱚᱨᱦᱟᱭ ᱫᱚ
ᱦᱮᱸ᱾ ᱟᱨ ᱛᱟᱦᱞᱮ ᱟᱯᱮ ᱥᱮᱱ ᱫᱚ ᱱᱮᱛᱟᱨ ᱫᱚ ᱪᱮᱫ ᱞᱮᱠᱟ ᱦᱩᱭᱩᱜ ᱠᱟᱱᱟ ᱵᱚᱭᱦᱟ ᱥᱚᱨ ᱥᱚᱨᱦᱟᱭ ᱫᱚ ᱪᱮᱫ ᱞᱮᱠᱟ
ᱥᱚᱨᱚᱦᱦᱟᱭ ᱫᱚ ᱟᱞᱮ ᱥᱮᱱ ᱫᱚ ᱚᱱᱠᱟ ᱞᱟᱹᱭ ᱞᱮ ᱯᱩᱥ ᱵᱚᱸᱜᱟ ᱨᱮ ᱾ ᱛᱚ ᱥᱚᱨᱦᱟᱭᱚᱜᱼᱟᱞᱮ ᱟᱫᱚ ᱥᱚᱨᱦᱟᱭ ᱫᱚ ᱚᱱᱠᱟ ᱢᱚᱬᱮ ᱫᱤᱱ ᱜᱮ ᱦᱩᱭᱩᱜᱼᱟ ᱾
ᱟᱪᱪᱷᱟ ᱟᱪᱪᱷᱟ ᱾
ᱦᱳᱭ ᱢᱚᱬᱮ ᱢᱟᱦᱟ ᱜᱮ ᱦᱩᱭᱩᱜᱼᱟ ᱾
ᱦ ᱟᱞᱮ ᱾ ᱫᱚ ᱦᱜ ᱵᱚᱭᱦᱟ ᱱᱮᱛᱟᱨ ᱫᱚ ᱫᱚᱢᱮ ᱠᱮ ᱠᱷᱟᱴᱚ ᱟᱹᱜᱩ ᱟᱠᱟᱫᱟ ᱦᱮᱸ ᱢᱚᱬᱮ ᱢᱟᱦᱟ ᱫᱚ ᱱᱦᱜ ᱵᱟᱝᱞᱮ ᱢᱟᱱᱟᱣ ᱟ ᱾ ᱵᱟᱝᱜᱮ ᱱᱮᱛᱟᱨ ᱫᱚ ᱦᱟᱸᱜ ᱯᱮ ᱢᱟᱦᱟ ᱜᱮᱞᱮ ᱢᱟᱱᱟᱣ ᱮᱫᱟ ᱾ ᱯᱮ ᱢᱟᱦᱟᱸ ᱫᱚ ᱯᱩᱱ ᱢᱟᱦᱟ ᱦᱮᱸ ᱦᱚᱭ ᱾ ᱱᱚᱛᱮ ᱩᱢ ᱢᱟᱦᱟ ᱥᱟᱹᱨᱫᱤ ᱢᱟᱦᱟ ᱠᱷᱩᱱᱴᱟᱹ ᱢᱟᱦᱟ ᱚᱱᱟ ᱚᱱᱟ ᱠᱚ ᱯᱮᱭᱟ ᱢᱟᱦᱟ ᱫᱚ ᱵᱮᱥ ᱦᱚᱭ ᱛᱮᱞᱮ ᱢᱟᱱᱟᱣ ᱮᱫᱟ ᱟᱨ ᱱᱚᱛᱮ ᱡᱟᱞᱮ ᱢᱟᱦᱟ ᱢᱮᱱᱟᱜ ᱜᱮᱭᱟ ᱦᱮᱸ ᱦᱸ ᱡᱟᱞᱮ ᱢᱟᱦᱟ ᱫᱚ ᱦᱟᱲᱟᱯ ᱯᱩᱨᱫᱩᱞ ᱠᱚᱠᱚ ᱢᱟᱱᱟᱣᱮᱫ ᱛᱟᱞᱮᱭᱟ ᱵᱟᱝ ᱫᱚ ᱵᱟᱝ ᱟᱨ ᱡᱟᱡᱽᱞᱮ ᱢᱟᱦᱟ ᱫᱚ ᱵᱟᱝ ᱞᱮᱠᱟ ᱜᱮ ᱟᱫᱚ ᱚᱱᱟᱜᱮ ᱱᱮᱛᱟᱨ ᱠᱷᱟᱴᱚ ᱦᱩᱭ ᱟᱠᱟᱱᱟ ᱚᱠᱛᱚ ᱦᱚᱸ ᱱᱮᱛᱟᱨ ᱚᱱᱠᱟ ᱞᱮᱠᱟ ᱵᱟᱝ ᱦᱩᱭᱩᱜ ᱠᱟᱱᱟ ᱛᱚ ᱾
ᱦᱚᱭ ᱦᱚᱭ ᱾
ᱟᱫᱚ ᱨᱟᱹᱥᱠᱟᱹ ᱚᱠᱚᱭᱟᱜ ᱜᱮ ᱵᱟᱹᱱᱩᱜ ᱟᱠᱟᱫᱟ ᱱᱮᱛᱟᱨ ᱫᱚ ᱯᱟᱹᱦᱤᱞ ᱡᱮᱢᱚᱱ ᱯᱩᱨᱩᱫᱷᱩᱞ ᱦᱟᱲᱟᱢ ᱦᱟᱯᱲᱟᱢ ᱠᱚᱣᱟᱜ ᱛᱟᱦᱮᱸ ᱠᱟᱱᱟ ᱾ ᱢᱚᱬᱮ ᱥᱤᱧ ᱢᱚᱬᱮ ᱧᱤᱫᱟᱹ ᱯᱩᱨᱟᱹ ᱦᱚᱭ ᱨᱟᱹᱥᱠᱟᱹ ᱯᱷᱤᱨ ᱮᱱᱮᱡ ᱛᱮᱜᱮ ᱠᱚ ᱟᱸᱜᱟᱭᱮᱫ ᱛᱟᱦᱮᱸᱫ ᱞᱟᱛᱟᱨ ᱠᱩᱞᱦᱤ ᱪᱮᱛᱟᱱ ᱠᱩᱞᱦᱤ ᱦᱮᱸ ᱱᱮᱛᱟᱨ ᱫᱚ ᱦᱟᱸᱜ ᱚᱱᱠᱟ ᱫᱚ ᱵᱟᱝ ᱦᱩᱭᱩᱜ
ᱦᱩᱸ ᱟᱞᱮ ᱥᱮᱱ ᱫᱚ ᱫᱟᱫᱟ ᱚᱱᱠᱟ ᱱᱤᱛᱚᱜ ᱫᱚ ᱞᱟᱹᱭ ᱞᱮᱠᱷᱟᱱ ᱫᱚ ᱢᱚᱬᱮ ᱢᱟᱦᱟ ᱫᱚ ᱢᱚᱬᱮ ᱢᱟᱦᱟ ᱜᱮ ᱢᱮᱱᱟᱜᱼᱟ ᱟᱫᱚ ᱞᱟᱦᱟ ᱞᱮᱠᱟ ᱫᱚ ᱨᱟᱹᱥᱠᱟᱹ ᱫᱚ ᱵᱟᱝ ᱦᱩᱭᱩᱜ ᱠᱟᱱᱟ ᱾
ᱦᱳᱭ ᱦᱳᱭ ᱦᱳᱭ᱾
ᱡᱟᱡᱞᱮ ᱢᱟᱦᱟ ᱦᱤᱞᱳᱜ ᱦᱚᱸ ᱚᱱᱠᱟ ᱜᱟᱫᱚᱭ ᱠᱚ ᱞᱟᱹᱭᱟ ᱟᱞᱮ ᱥᱮᱱ ᱫᱚ ᱮᱱᱮᱡ ᱫᱚ ᱮᱱᱮᱡ ᱦᱩᱭᱩᱜ ᱠᱟᱱ ᱜᱮᱭᱟ ᱮᱠᱷᱚᱱ ᱦᱚᱸ ᱦᱳᱭ ᱚᱱᱟᱫᱚ ᱚᱱᱠᱟ ᱚᱲᱟᱜ ᱚᱲᱟᱜ ᱠᱚ ᱮᱱᱮᱡ ᱚᱱᱟ ᱫᱚ ᱢᱩᱪᱟᱹᱫ ᱫᱤᱱ ᱛᱚ ᱚᱱᱠᱟ ᱚᱲᱟᱜ ᱚᱲᱟᱜ ᱠᱚ ᱮᱱᱮᱡᱟ᱾
ᱟᱨ ᱠᱷᱩᱱᱴᱟᱹᱣ ᱫᱤᱱ ᱫᱚ ᱵᱚᱭᱦᱟ ᱟᱯᱮ ᱫᱚ ᱪᱮᱫ ᱞᱮᱠᱟ ᱰᱟᱝᱨᱤ ᱠᱚᱯᱮ ᱠᱷᱩᱱᱴᱟᱹᱣ
ᱵᱟᱝ ᱵᱟᱝ ᱰᱟᱝᱨᱤ ᱠᱚᱫᱚ ᱟᱞᱮ ᱥᱮᱱ ᱫᱚ ᱠᱷᱩᱱᱴᱤᱟᱹᱣ ᱫᱚ ᱵᱟᱝ ᱦᱩᱭᱩᱜᱼᱟ᱾ ᱠᱷᱩᱱᱴᱟᱹᱣ ᱫᱤᱱ ᱦᱤᱞᱳᱜ ᱫᱚ ᱚᱱᱠᱟ ᱡᱚᱢ ᱵᱟᱲᱟ ᱠᱟᱛᱮᱜ ᱥᱮᱛᱟᱜ ᱨᱮ ᱡᱷᱚᱛᱚ ᱠᱚᱲᱟ ᱜᱤᱫᱟᱹᱨ ᱥᱟᱶᱛᱮ ᱵᱟᱵᱟ ᱛᱟᱠᱚ ᱡᱚᱛᱚ ᱜᱮ ᱢᱮᱥᱟ ᱠᱟᱛᱮ ᱚᱱᱮ ᱟᱞᱮ ᱥᱮᱱ ᱫᱚ ᱱᱮᱴᱣᱟᱹᱨᱠ
ᱦᱩᱸ ᱦᱩᱸ ᱩᱮᱸ
ᱦᱳᱭ
ᱦᱮᱸ ᱟᱞᱮ ᱥᱮᱱ ᱦᱚᱸ ᱵᱚᱭᱦᱟ ᱫᱚ ᱥᱮᱛᱟᱜ ᱨᱮᱠᱚ ᱫᱚᱱᱟ᱾ ᱦᱮᱸ ᱟᱨ ᱟᱹᱭᱩᱵ ᱵᱮᱲᱟ ᱫᱚ ᱦᱟᱸᱜ ᱱᱟᱨ ᱠᱚ ᱠᱷᱩᱱᱴᱟᱹᱣ ᱠᱚᱣᱟ᱾ ᱟᱹᱭᱩᱵ ᱵᱮᱲᱟ ᱚᱱᱠᱟᱱ ᱦᱳᱭ ᱦᱳᱭ ᱟᱹᱭᱩᱵ ᱵᱮᱲᱟ ᱚᱱᱟ ᱠᱩᱞᱦᱤ ᱨᱮ ᱦᱮᱸ ᱟᱫᱚ ᱡᱟᱦᱟᱸᱭ ᱡᱟᱦᱟᱸ ᱴᱷᱮᱱ ᱯᱷᱟᱠᱟ ᱡᱟᱭᱜᱟ ᱛᱟᱦᱮᱸᱱ ᱛᱟᱭᱟ ᱠᱩᱞᱦᱤ ᱨᱮ ᱵᱟᱠᱷᱟᱱ ᱚᱱᱟ ᱠᱩᱞᱦᱤ ᱢᱩᱪᱟᱹᱫ ᱥᱮᱱ ᱨᱮ ᱜᱩᱱᱴᱤ ᱠᱚ ᱵᱤᱫᱟ ᱟᱨ ᱰᱟᱝᱨᱟ ᱠᱚ ᱤᱫᱤ ᱠᱚᱣᱟ᱾ ᱟᱨ ᱚᱸᱰᱮ ᱠᱚ ᱠᱷᱩᱱᱴᱟᱹᱣ ᱠᱚᱣᱟ ᱦᱮᱸ ᱦᱟᱱᱟ ᱤᱭᱟᱹ ᱦᱟᱨᱛᱟ ᱛᱮ ᱟᱠᱚᱣᱟᱜ ᱦᱟᱨᱛᱟ ᱛᱮᱜᱮ ᱡᱟᱦᱟᱸ ᱨᱚᱦᱚᱲ ᱠᱚᱜ ᱦᱮᱸ ᱦᱮᱸ᱾ ᱚᱱᱟ ᱨᱮᱱᱟᱜ ᱢᱤᱫᱴᱮᱱ ᱮᱴᱟᱜ ᱨᱚᱠᱚᱢ ᱥᱚ ᱦᱤᱡᱩᱜᱼᱟ᱾ ᱦᱮᱸ ᱚᱱᱟ ᱥᱚ ᱠᱚ ᱧᱟᱢ ᱞᱮᱠᱷᱟᱱ ᱜᱮ ᱵᱟᱭᱟᱨᱚᱜᱼᱟ ᱠᱚ ᱰᱟᱝᱨᱟ ᱫᱚᱢᱮ ᱠᱚ ᱫᱚᱱᱟ ᱟᱨ ᱱᱚᱛᱮ ᱛᱩᱢᱫᱟᱜ ᱴᱟᱢᱟᱠ ᱨᱮᱜᱲᱟᱢᱟ ᱢᱮᱱᱟᱜ
ᱦᱳᱭ ᱦᱳᱭ
ᱟᱫᱚ ᱵᱷᱟᱹᱞᱤ ᱜᱮ ᱨᱟᱹᱥᱠᱟᱹ ᱦᱩᱭᱩᱜᱼᱟ ᱚᱱᱟᱨᱮ᱾
ᱟᱪᱪᱷᱟ ᱟᱪᱪᱷᱟ ᱟᱞᱮ ᱥᱮᱱ ᱚᱱᱟ ᱠᱷᱟᱹᱛᱤᱨ ᱛᱮ ᱠᱷᱩᱱᱴᱟᱹᱣ ᱤᱫᱤ ᱠᱟᱛᱮ ᱫᱚ ᱩᱱᱟᱹᱜ ᱵᱟᱰᱟᱭ ᱵᱟᱱᱩᱜᱼᱟ᱾
ᱟᱪᱪᱷᱟ ᱟᱪᱪᱷᱟ ᱦᱳᱭ ᱦᱳᱭ ᱦᱮᱸ᱾ ᱟᱨ ᱛᱟᱦᱚᱞᱮ ᱵᱚᱭᱦᱟ ᱚᱲᱟᱜ ᱠᱚᱨᱮ ᱡᱚᱛᱚ ᱱᱟᱯᱟᱭ ᱜᱮᱛᱚ ᱵᱟ?
ᱦᱳᱭ ᱦᱳᱭ ᱡᱚᱛᱚ ᱜᱮ ᱱᱟᱯᱟᱭ ᱜᱮ ᱚᱲᱟᱜ ᱠᱚᱨᱮ ᱫᱚ᱾
ᱛᱟᱦᱚᱞᱮ ᱜᱮ ᱟᱨ ᱱᱚᱜᱼᱚᱭ ᱡᱟᱦᱟᱸ ᱪᱟᱥ ᱠᱟᱹᱢᱤ ᱫᱚ ᱛᱤᱱᱟᱹᱜ ᱥᱟᱺᱜᱤᱧ ᱠᱮᱫᱟ
ᱪᱟᱥ ᱠᱟᱹᱢᱤ ᱫᱚ ᱱᱤᱛᱚᱜ ᱫᱚ ᱫᱟᱜ ᱡᱟᱲᱤ ᱜᱮ ᱩᱱᱫᱤᱱ ᱫᱚ ᱵᱟᱭ ᱫᱟᱜ ᱡᱟᱹᱲᱤ ᱠᱟᱜ-ᱟ ᱱᱚᱜᱚᱭ ᱦᱚᱞᱟ ᱢᱟᱦᱫᱮᱨ ᱜᱮ ᱫᱟᱜ ᱡᱟᱲᱤ ᱠᱮ ᱟᱭ ᱟᱫᱚ ᱫᱤᱱ ᱫᱚ ᱛᱚᱞᱟ ᱠᱚ ᱜᱤᱲᱤ ᱦᱩᱭ ᱠᱟᱱ ᱛᱟᱦᱮᱸᱱᱟ ᱢᱟᱨᱟᱝ ᱢᱟᱨᱟᱝ ᱟᱫᱚ ᱱᱤᱛ ᱫᱚ ᱢᱮ ᱢᱟᱨᱟᱝ ᱞᱮᱱᱠᱷᱟᱱ ᱜᱮ ᱟᱵᱚ ᱦᱩᱭᱩᱜᱼᱟ᱾
ᱦᱮᱸ ᱟᱨ ᱛᱟᱦᱚᱞᱮ ᱵᱚᱭᱦᱟ ᱚᱲᱟᱜ ᱨᱮᱫᱚ ᱪᱤᱞᱤ ᱪᱤᱞᱤ ᱢᱮᱱᱟᱜ ᱠᱚᱣᱟ ᱩᱱᱠᱩ ᱡᱤᱵᱽ ᱡᱤᱭᱟᱹᱞᱤ ᱟᱹᱥᱩᱞ ᱠᱚ?
ᱡᱤᱭᱟᱹᱞᱤ ᱞᱟᱹᱭ ᱛᱮᱫᱚ ᱰᱟᱝᱨᱟ ᱢᱮᱱᱟᱜ ᱠᱤᱱᱟᱹ ᱵᱟᱨᱭᱟ ᱟᱨ ᱥᱤᱢ ᱜᱮᱰᱮ ᱠᱚ ᱢᱮᱱᱟᱜ ᱠᱚᱣᱟ᱾
ᱟᱪᱪᱷᱟ ᱟᱪᱪᱷᱟ᱾ ᱚ ᱟᱞᱮ ᱨᱮᱱ ᱛᱮᱦᱚᱸ ᱟᱢᱫᱟ ᱩᱛᱟᱹᱨ ᱢᱮᱱᱟᱜ ᱠᱚᱣᱟ᱾ ᱟᱞᱮᱨᱮᱱ ᱫᱚ ᱟᱢᱫᱟ ᱩᱛᱟᱹᱨᱜᱮ ᱢᱮᱱᱟᱜ ᱠᱚᱣᱟ ᱵᱚᱭᱦᱟ ᱥᱤᱢ ᱢᱮᱱᱟᱜ ᱠᱚᱣᱟ ᱦᱟᱜ᱾ ᱦᱮᱸ ᱜᱮᱰᱮ ᱢᱮᱱᱟᱜ ᱟᱠᱟᱫ ᱠᱚᱣᱟ ᱰᱟᱝᱨᱟ ᱢᱮᱱᱟᱜ ᱠᱚᱣᱟ ᱢᱤᱫᱴᱮᱱ ᱜᱟᱹᱭ ᱢᱮᱱᱟᱭᱟ ᱦᱮᱸ᱾ ᱟᱨᱴᱮᱱ ᱢᱤᱦᱩ ᱦᱩᱭ ᱟᱠᱟᱱᱟᱭ ᱦᱟᱜ᱾ ᱟᱫᱚ ᱵᱚᱭᱦᱟ ᱥᱩᱠᱨᱤ ᱢᱮᱱᱟᱜ ᱠᱚ ᱛᱟᱞᱮᱭᱟ ᱥᱩᱠᱨᱤ
ᱥᱩᱠᱨᱤ ᱫᱚ ᱛᱟᱦᱞᱮ ᱚᱱᱠᱟ ᱛᱤᱱᱟᱹᱜ ᱜᱟᱱ ᱯᱮ ᱫᱚᱦᱚ ᱟᱠᱟ
ᱥᱩᱠᱨᱤ ᱦᱟᱸᱜ ᱢᱮᱱᱟᱜ ᱠᱚᱣᱟ ᱟᱞᱮᱨᱤᱱ ᱯᱚᱱᱨᱚᱴᱤ ᱜᱟᱱ ᱢᱮᱱᱟᱜ ᱠᱚᱣᱟ᱾ ᱦᱮᱸ ᱟᱫᱚ ᱩᱱᱠᱩ ᱫᱚ ᱦᱟᱸᱜ ᱵᱩᱥᱟᱹᱜ ᱵᱩᱥᱟᱹᱜ ᱢᱮᱥᱟ ᱡᱟᱦᱟᱸ ᱛᱤᱱᱟᱹᱜ ᱵᱩᱥᱟᱹᱜ ᱜᱮᱭᱟ ᱠᱚ ᱦᱮᱸ ᱩᱱᱠᱩ ᱢᱮᱥᱟ ᱛᱮᱦᱟᱸᱜ ᱯᱚᱱᱨᱚᱴᱤ ᱠᱚ ᱦᱩᱭᱩᱜᱼᱟ᱾ ᱦᱮᱸ ᱛᱟᱦᱚᱞᱮ ᱟᱨ ᱢᱮᱨᱚᱢ ᱢᱮᱱᱟᱜ ᱠᱟᱜ ᱠᱚᱣᱟ᱾
ᱛᱟᱦᱚᱞᱮ ᱢᱟᱱᱮ ᱛᱟᱦᱚᱞᱮ ᱡᱚᱛᱚ ᱞᱮᱠᱟᱱ ᱤᱭᱟ ᱜᱮ ᱫᱚᱦᱚ ᱦᱩᱭ ᱟᱠᱟᱱᱟ ᱚᱲᱟᱜ ᱨᱮᱱ ᱡᱤᱭᱟᱹᱞᱤ ᱠᱚᱫᱚ ᱡᱚᱛᱚ ᱞᱮᱠᱟᱱ ᱠᱚ ᱢᱤᱫ ᱫᱷᱟᱣ ᱦ ᱠᱟᱱᱟ ᱦᱳᱭ ᱦᱳᱭ
ᱦᱮᱸ ᱦᱮᱸ ᱟᱫᱚ ᱚᱱᱟᱜᱮ ᱦᱟᱸᱜ ᱱᱚᱜᱼᱚᱭ ᱱᱤᱛᱚᱜ ᱫᱚ ᱫᱟᱠᱟ ᱠᱚ ᱡᱚᱢ ᱵᱟᱲᱟ ᱠᱟᱛᱮᱫ ᱦᱟᱸᱜ ᱠᱟᱹᱴᱤᱡ ᱟᱲᱟᱜ ᱠᱚ ᱞᱟᱜᱟᱜᱼᱟ ᱢᱮᱨᱚᱢ ᱠᱚ
ᱦᱳᱭ ᱦᱳᱭ ᱩᱱᱠᱩ ᱦᱚᱸᱛᱚ ᱡᱚᱢ ᱨᱮᱸᱜᱮᱡ ᱫᱚ ᱢᱮᱱᱟᱜ ᱛᱟᱠᱚᱣᱟ
ᱦᱳᱭ ᱩᱱᱠᱩᱣᱟᱜ ᱛᱚ ᱞᱟᱡ ᱨᱮᱸᱜᱮᱡ ᱫᱚ ᱢᱮᱱᱟᱜ ᱛᱟᱠᱚᱣᱟ ᱥᱮ ᱦᱮᱸ ᱟᱨ ᱚᱲᱟᱜ ᱨᱮᱛᱚ ᱚᱱᱠᱟ ᱞᱮᱠᱟ ᱵᱟᱭ ᱜᱟᱱᱚᱜᱼᱟ ᱥᱟᱨᱟ ᱜᱷᱟᱹᱲᱤᱡ ᱫᱚ ᱦᱟᱜ ᱡᱚᱢ ᱫᱚ ᱵᱟᱢ ᱮᱢ ᱫᱟᱲᱮᱣᱟᱭᱟ ᱦᱮᱸ ᱢᱤᱫᱴᱮᱱ ᱠᱷᱟᱱ ᱵᱟᱨᱭᱟ ᱠᱷᱟᱱ ᱫᱚᱛᱚ ᱮᱢ ᱜᱟᱱᱚᱜᱼᱟ ᱟᱫᱚ ᱟᱢᱫᱟ ᱩᱛᱟᱹᱨ ᱟᱠ ᱛᱚ ᱛᱟᱦᱚᱞᱮ ᱵᱟᱹᱭᱦᱟᱹᱲ ᱥᱮᱱ ᱜᱮ ᱤᱫᱤ ᱠᱚ ᱦᱩᱭᱩᱜᱼᱟ ᱵᱟᱹᱭᱦᱟᱹᱲ ᱨᱮ ᱤᱫᱤ ᱠᱚ ᱦᱩᱭᱩᱜᱟ ᱚᱱᱠᱟ ᱱᱟᱣᱟ ᱱᱟᱶᱟ ᱜᱷᱟᱸᱥ ᱠᱚ ᱫᱚᱢᱮ ᱥᱟᱜᱮᱱ ᱟᱠᱟᱱᱟ ᱚᱱᱟᱠᱚ ᱡᱚᱢᱟ ᱯᱟᱞᱦᱟ ᱠᱷᱱᱟᱜ ᱡᱚᱢᱟ ᱩ ᱟᱫᱚ ᱦᱟᱸᱜ ᱱᱤᱛᱳᱜ ᱫᱚ ᱱᱚᱣᱟ ᱠᱚ ᱠᱟᱹᱢᱤ ᱨᱤᱜᱤ ᱡᱚᱯᱲ ᱟᱠᱷᱲᱟ ᱢᱮᱱᱟᱜ ᱠᱟᱫᱤᱧᱟ ᱦᱮᱸ ᱟᱫᱚ ᱱᱚᱜᱼᱚᱭ ᱦᱟᱸᱜ ᱥᱮᱨᱢᱟ ᱡᱟᱹᱲᱤ ᱦᱟᱸᱜ ᱮᱛᱚᱦᱚᱵ ᱟᱠᱟᱫᱟᱭ ᱦᱮᱸ ᱟᱫᱚ ᱦᱟᱸᱜ ᱪᱟᱥ ᱠᱟᱹᱢᱤ ᱥᱮᱱ ᱟᱬᱜᱚᱱ ᱦᱩᱭᱩᱜᱼᱟ
ᱛᱤᱱᱟᱹ ᱴᱟ ᱯᱮ ᱞᱟᱦᱟᱜᱚᱫᱠᱟᱜᱼᱟ
ᱠᱟᱹᱢᱤ ᱫᱚ ᱦᱟᱸᱜ ᱞᱟᱦᱟ ᱫᱚ ᱦᱟᱸᱜ ᱟᱹᱣᱨᱤ ᱞᱟᱦᱟᱜ ᱛᱟᱞᱮᱭᱟ ᱱᱚᱭᱟ ᱪᱟᱨᱟ ᱠᱚᱫᱚ ᱦᱟᱸᱜ ᱜᱤᱰᱤ ᱦᱩᱭ ᱠᱟᱱᱟ ᱦᱩᱲᱩ ᱫᱚ ᱟᱯᱷᱚᱨ ᱦᱩᱭ ᱠᱟᱱᱟ ᱦᱮᱸ ᱟᱫᱚ ᱦᱟᱨᱟᱜ ᱜᱮ ᱟᱹᱣᱨᱤ ᱦᱟᱨᱟᱜᱼᱟ
ᱟᱪ ᱪᱷᱟ
ᱠᱷᱮᱛ ᱠᱚᱫᱚ ᱦᱟᱸᱜ ᱢᱤᱫᱵᱟᱨ ᱫᱚ ᱦᱟᱸᱜ ᱞᱮ ᱡᱟᱵᱚᱴ ᱠᱟᱛᱮᱜ ᱞᱮ ᱫᱚᱦᱚ ᱠᱟᱫᱟ
ᱟᱪᱪᱷᱟ ᱟᱪᱪᱷᱟ
ᱮᱸ ᱮᱢᱱᱤᱛᱮ ᱥᱮᱨᱢᱟ ᱡᱟᱲᱤ ᱴᱷᱤᱠ ᱴᱷᱟ ᱵᱟᱝ ᱦᱩᱭᱩᱜ ᱠᱟᱱᱟ ᱛᱟᱦᱚᱞᱮ ᱠᱷᱮᱛ ᱨᱮ ᱛᱚᱢᱵᱷᱟᱣ ᱞᱮᱱᱟ ᱦᱮᱸ ᱟᱫᱚ ᱡᱟᱵᱚᱴ ᱫᱚᱦᱚ ᱠᱟᱜ ᱠᱷᱟᱱ ᱫᱚ ᱟᱫᱚ ᱦᱟᱸᱜ ᱩᱱᱟᱹᱜᱴᱟ ᱫᱚ ᱵᱟᱭ ᱚᱨᱟᱭ ᱞᱟᱛᱟ ᱥᱮᱫ ᱦᱮᱸ ᱟᱨ ᱚᱨ ᱨᱮᱦᱚᱸ ᱯᱚᱨᱮ ᱛᱮ ᱡᱚᱠᱷᱚᱱᱮ ᱥᱮᱨᱢᱟ ᱡᱟᱹᱲᱤᱭᱟᱭ ᱛᱚᱠᱷᱚᱱ ᱫᱚ ᱪᱟᱲ ᱛᱮᱜᱮ ᱫᱟᱜ ᱛᱚᱸᱚᱵᱷᱟᱜᱼᱟ
ᱦᱳᱭ ᱦᱳᱭ ᱛᱟᱦᱚᱞᱮ ᱟᱯᱮᱥᱮᱫ ᱫᱚ ᱚᱱᱠᱟ ᱪᱟᱥ ᱠᱟᱹᱢᱤ ᱨᱮᱫᱚ ᱱᱤᱛᱚᱜ ᱫᱚ ᱚᱱᱠᱟ ᱥᱤ ᱞᱟᱹᱜᱤᱫ ᱛᱮᱫᱚ ᱪᱮᱫ ᱠᱚᱯᱮ ᱵᱮᱦᱟᱨ ᱮᱜ-ᱟ
ᱵᱚᱭᱦᱟ ᱟᱫᱚ ᱱᱤᱛᱚᱜ ᱫᱚ ᱦᱟᱸᱜ ᱱᱚᱝᱠᱟ ᱦᱩᱭ ᱠᱟᱱᱟ ᱛᱚ ᱟᱵᱚ ᱦᱚᱲ ᱦᱚᱯᱚᱱ ᱦᱚᱸ ᱫᱚᱢᱮ ᱵᱚᱱ ᱥᱩᱠᱷᱤ ᱠᱟᱱᱟ
ᱦᱳᱭ ᱦᱳᱭ
ᱰᱟᱝᱨᱟ ᱛᱮᱫᱚ ᱦᱟᱸᱜ ᱫᱚᱢᱮ ᱮᱠᱴᱟ ᱫᱚ ᱚᱠᱚᱭ ᱜᱮ ᱵᱟᱝᱠᱚ ᱪᱟᱥ ᱠᱟᱹᱢᱤ ᱫᱚ ᱵᱟᱠᱚ ᱠᱚᱨᱟᱣᱮᱫᱟ ᱵᱟᱠᱚ ᱥᱤᱭ ᱮᱫᱟ ᱱᱟᱦᱮᱞ ᱛᱮᱫᱚ
ᱦᱳᱭ ᱦᱳᱭ
ᱱᱮᱛᱟᱨ ᱫᱚ ᱦᱟᱜ ᱟᱞᱮ ᱱᱚᱣᱟ ᱠᱚᱨᱮ ᱦᱚᱸ ᱴᱮᱠᱴᱟᱨ ᱛᱮᱜᱮ ᱠᱚ ᱥᱤᱭᱤᱫᱟ ᱠᱷᱮᱛ ᱠᱚ
ᱚᱱᱠᱟ ᱜᱮ ᱦᱩᱭᱩᱜ ᱠᱟᱱᱟ
ᱦᱳᱭ ᱦᱳᱭ ᱢᱟᱱᱮ ᱱᱤᱛᱳᱜ ᱫᱚ ᱱᱚᱝᱠᱟ ᱦᱩᱭ ᱠᱟᱱᱟ ᱞᱟᱦᱟᱛᱮ ᱞᱮᱠᱟ ᱫᱚ ᱦᱚᱲᱟᱜ ᱫᱟᱲᱮ ᱫᱚ ᱵᱟᱹᱱᱩᱜ ᱠᱟᱫᱟ ᱛᱚ ᱦᱮᱸ ᱟᱨ ᱱᱟᱦᱮᱞ ᱛᱮ ᱠᱷᱟᱱ ᱫᱚ ᱥᱚᱢᱚᱭ ᱦᱚᱸ ᱞᱟᱜᱟᱜᱼᱟ ᱟᱨ ᱴᱮᱠᱴᱟᱨ ᱜᱟᱹᱰᱤ ᱛᱮᱠᱷᱟᱱ ᱫᱚ ᱢᱤᱫ ᱫᱤᱱ ᱛᱮᱜᱮ ᱡᱚᱛᱚ ᱦᱩᱭᱩᱜ ᱠᱟᱱᱟ ᱟᱨ ᱥᱚᱢᱚᱭ ᱦᱚᱸ ᱚᱠᱛᱚ ᱦᱚᱸ ᱠᱚᱢ ᱞᱟᱜᱟᱜ ᱠᱟᱱᱟ ᱦᱳᱭ ᱦᱳᱭ ᱟᱫᱚ ᱚᱱᱟ ᱛᱮᱜᱮ ᱦᱟᱸᱜ ᱡᱚᱛᱚ ᱦᱚᱲ ᱠᱚ ᱠᱚᱨᱟᱣᱫᱟ ᱟᱞᱮ ᱦᱚᱸ ᱢᱮᱱᱟᱜ ᱠᱚᱣᱟ ᱟᱞᱮ ᱦᱚᱸ ᱚᱱᱠᱟ ᱫᱚ ᱵᱟᱝᱞᱮ ᱠᱚᱨᱟᱣᱟ ᱟᱞᱮ ᱫᱚ ᱚᱱᱟ ᱟᱯᱷᱚᱨ ᱡᱚᱠᱷᱚᱱ ᱜᱮ ᱛᱚᱞᱟ ᱠᱚ ᱛᱚᱠᱷᱚᱱ ᱜᱮ ᱚᱱᱟ ᱰᱟᱝᱨᱟ ᱟᱛᱮᱫ ᱞᱮ ᱥᱤᱭᱟ ᱵᱟᱠᱷᱟᱱ ᱫᱚ ᱦᱟᱸᱜ ᱪᱟᱥ ᱠᱟᱹᱢᱤ ᱡᱚᱠᱷᱟᱱ ᱫᱚ ᱦᱟᱸᱜ ᱴᱮᱠᱴᱟᱨ ᱛᱮᱜᱮ
ᱦᱳᱭ ᱟᱞᱮ ᱥᱮᱱ ᱦᱚᱸ ᱚᱱᱠᱟᱜ ᱜᱮ ᱚᱱᱠᱟ ᱡᱩᱚᱫᱤ ᱚᱱᱠᱟ ᱦᱩᱰᱤᱧ ᱧᱚᱜ ᱟ ᱠᱷᱮᱛ ᱠᱚ ᱛᱟᱦᱮᱱᱟ ᱛᱟᱦᱚᱞᱮ ᱠᱷᱟᱱ ᱫᱚ ᱰᱟᱸᱜᱽᱨᱤ ᱵᱟᱠᱷᱟᱱ ᱫᱚ ᱴᱟᱠᱴᱟᱠ ᱛᱮᱜᱮ
ᱦᱳᱭ ᱦᱳᱭ ᱟᱞᱮ ᱥᱮᱱ ᱦᱚᱸ ᱚᱱᱠᱟᱜᱮ ᱦᱮᱸ ᱛᱚ ᱵᱚᱭᱦᱟ ᱢᱟ ᱦᱟᱸᱜ ᱯᱚᱨᱮ ᱟᱨᱚ ᱦᱟᱸᱜ ᱞᱟᱝ ᱨᱚᱯᱚᱲᱟ ᱱᱚᱝᱠᱟ ᱜᱮ ᱦᱮᱸ ᱤᱧ ᱦᱚᱸ ᱟᱫᱚ ᱩᱱᱠᱩ ᱢᱮᱨᱚᱢ ᱵᱷᱤᱰᱤ ᱠᱟᱹᱴᱤᱡ ᱢᱮᱱᱟᱜ ᱠᱚᱣᱟ ᱩᱱᱠᱩ ᱦᱚᱸ ᱦᱚᱦᱚᱭᱮᱫᱟᱠᱚ ᱮᱱᱟᱝ ᱠᱷᱚᱱ ᱠᱚ ᱨᱟᱜ ᱮᱫᱟ ᱛᱚ
ᱦᱳᱭ ᱦᱳᱭ ᱚᱠᱛᱚ ᱠᱚ ᱧᱟᱢ ᱞᱮᱱᱠᱷᱟᱱ ᱟᱨᱦᱚ ᱨᱚᱯᱚᱲ ᱦᱩᱭᱩᱜᱼᱟ
ᱦᱳᱭ ᱦᱳᱭ ᱦᱳᱭ ᱢᱟ ᱛᱟᱦᱚᱞᱮ ᱵᱚᱭᱦᱟᱧ ᱫᱚᱦᱚᱭᱮᱫᱟ ᱦᱮᱸ ᱡᱚᱦᱟᱨ ᱜᱮ ᱡᱚᱦᱟᱨ ᱜᱮ ᱦᱮᱸ ᱦᱳᱭ